ᱦᱳᱭ ᱜᱚᱢᱠᱮ ᱡᱚᱦᱟᱨ ᱜᱮ᱾
ᱛᱟᱨᱯᱚᱨ ᱟᱞᱮᱭᱟᱜ ᱨᱚᱲ ᱟᱸᱡᱚᱢᱚᱜ ᱠᱟᱱᱟ ᱴᱷᱤᱠ ᱴᱷᱟᱠ?
ᱦᱳᱭ ᱢᱚᱸᱡᱽ ᱜᱮ ᱟᱸᱡᱚᱢᱚᱜ ᱠᱟᱱ ᱛᱟᱵᱤᱱᱟ, ᱟᱹᱞᱤᱧᱟᱜ ᱜᱮ ᱪᱮᱫ ᱞᱮᱠᱟ ᱟᱸᱡᱚᱢᱚᱜ ᱠᱟᱱᱟ?
ᱦᱩᱸ ᱟᱵᱮᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ᱾ ᱛᱟᱯᱚᱨᱮ ᱜᱚᱝᱠᱮ ᱡᱚᱢ, ᱡᱚᱢ ᱵᱟᱲᱟ ᱠᱚᱫᱚ ᱦᱩᱭᱱᱟ ᱥᱮ ᱟᱹᱣᱨᱤ?
ᱦᱳᱭ ᱡᱚᱢ ᱵᱟᱲᱟ ᱦᱩᱭᱱᱟ ᱱᱚᱜᱚᱭ ᱠᱤᱪᱷᱩ ᱠᱷᱚᱱ ᱢᱟᱲᱟᱝ ᱜᱮ ᱦᱟᱸᱜ ᱞᱤᱧ ᱡᱚᱢ ᱠᱮᱜᱼᱟ᱾ ᱥᱟᱱᱟᱢ ᱦᱚᱲ ᱜᱮᱞᱮ ᱡᱚᱢ ᱠᱮᱜᱼᱟ᱾
ᱟᱪᱪᱷᱟ᱾
ᱢᱤᱫ ᱥᱟᱶᱛᱮ ᱟᱨᱞᱮ ᱡᱤᱨᱟᱹᱣ ᱠᱟᱱᱟ ᱱᱤᱛᱚᱜ ᱫᱚ, ᱜᱤᱛᱤᱡ ᱵᱟᱲᱟᱣ ᱠᱟᱱᱟ ᱞᱮ᱾
ᱟᱞᱮ ᱦᱚᱸ ᱟᱞᱮ ᱦᱚᱸ ᱱᱚᱜᱼᱚᱭ ᱤᱥᱤᱱ ᱫᱚ ᱤᱥᱤᱱ ᱦᱩᱭ ᱥᱟᱹᱛ ᱠᱟᱱᱟ ᱟᱫᱚ ᱡᱚᱢ ᱞᱟᱹᱜᱤᱫ ᱜᱮᱦᱟᱸᱜ ᱟᱫᱚ ᱠᱟᱴᱤᱡ ᱵᱟᱡᱟᱨ ᱥᱮᱫ ᱪᱟᱞᱟᱣ ᱦᱩᱭ ᱞᱮᱱᱟ ᱟᱫᱚ ᱱᱤᱛᱚᱝ ᱦᱮᱡ ᱦᱩᱭᱮᱱ ᱛᱮ ᱠᱟᱹᱴᱤᱡ ᱟᱹᱨᱩᱵ ᱵᱟᱲᱟ ᱠᱟᱛᱮᱫ ᱡᱤᱨᱟᱹᱣ ᱦᱩᱭ ᱠᱟᱱᱟ ᱛᱟᱯᱚᱨᱮ ᱦᱟᱸᱜ ᱡᱚᱢ ᱦᱩᱭᱩᱜᱼᱟ᱾
ᱚ ᱟᱪᱪᱷᱟ ᱟᱣᱨᱤ ᱯᱮ ᱡᱚᱢᱟ ᱥᱮ ᱪᱮᱫ?
ᱟᱹᱣᱨᱤ ᱟᱹᱣᱨᱤ ᱠᱟᱹᱴᱤᱡ ᱫᱮᱨᱤ ᱠᱟᱛᱮᱜ ᱜᱮᱞᱮ ᱪᱚᱸᱫᱟ ᱞᱮᱫᱼᱟ ᱛᱚ ᱚᱱᱟ ᱫᱚ ᱠᱟᱹᱴᱤᱡ ᱞᱮᱴ ᱠᱟᱱ
ᱟᱪᱪᱷᱟ ᱟᱪᱪᱷᱟ ᱪᱷᱟ, ᱛᱟᱦᱞᱮ ᱜᱚᱝᱠᱮ ᱛᱤᱦᱤᱧ ᱫᱚ ᱪᱮᱫ ᱯᱮ ᱩᱛᱩᱭᱼᱟ?
ᱛᱮᱦᱮᱧ ᱫᱚ ᱮᱢᱱᱤ ᱤᱭᱟᱹ ᱜᱮᱞᱮ ᱩᱛᱩ ᱟᱠᱟᱟᱜᱼᱟ ᱩᱱᱟᱹᱜ ᱵᱟᱹᱞᱤ ᱢᱚᱱᱫᱟ ᱫᱚ ᱵᱟᱞᱮ ᱩᱛᱩ ᱟᱠᱟᱟᱜᱼᱟ ᱛᱮᱦᱮᱧ ᱫᱚ᱾ ᱫᱟᱹᱞ ᱨᱮ ᱨᱟᱥᱮᱭ ᱠᱟᱫᱟ ᱟᱨ ᱟᱞᱩ ᱟᱨ ᱯᱤᱯᱟᱹ ᱟᱨ ᱥᱳᱣᱟᱵᱤᱱ ᱞᱮ- ᱡᱷᱟᱞ ᱟᱠᱟᱫᱟᱞᱮ
ᱚ ᱟᱪᱪᱷᱟ ᱟᱪᱪᱷᱟ᱾
ᱟᱯᱮ ᱜᱮ ᱪᱮᱫ ᱠᱚᱯᱮ ᱵᱷᱟᱞᱤ ᱢᱚᱱᱫᱚᱞᱮᱜᱼᱟ ᱯᱟᱪᱮᱫ ᱛᱮᱦᱮᱧ ᱫᱚ᱾
ᱟᱞᱮ ᱫᱚ ᱵᱷᱟᱞᱤ ᱢᱚᱱᱫᱚ ᱜᱮᱭᱟ ᱟᱞᱮ ᱫᱚ ᱛᱮᱦᱮᱧ ᱫᱚ ᱦᱟᱸᱜ ᱵᱤᱞᱤ ᱟᱨ ᱟᱞᱩ ᱥᱤᱯᱤ ᱾ ᱥᱤᱯᱤ ᱛᱟᱦᱮᱸ ᱠᱟᱱᱟ ᱟᱨ ᱫᱟᱹᱞ᱾
ᱟᱹᱰᱤ ᱱᱟᱯᱟᱭ ᱱᱟᱯᱟᱭ ᱩᱛᱩ ᱫᱟᱠᱟ ᱯᱮ ᱡᱚᱢᱮᱫ-ᱟ ᱛᱟᱦᱚᱞᱮ ᱟᱯᱮ ᱫᱚ?
ᱦᱳᱭ ᱦᱳᱭ ᱱᱚᱣᱟ ᱡᱟᱹᱯᱩᱫ ᱡᱟᱹᱯᱩᱫ ᱠᱟᱹᱴᱤᱡ ᱱᱟᱯᱟᱭ ᱱᱟᱯᱟᱭ ᱜᱮᱞᱮ ᱩᱛᱩ ᱞᱮ-ᱟ᱾ ᱦᱮᱸ ᱾
ᱛᱟᱦᱚᱞᱮ ᱛᱮᱦᱮᱧ ᱟᱯᱮ ᱥᱮᱫ ᱫᱟᱜ ᱡᱟᱹᱲᱤ ᱠᱚᱫᱚ ᱦᱩᱭ ᱞᱮᱱᱟ ᱥᱮ ᱵᱟᱝᱟ?
ᱦᱳᱭ ᱫᱟᱜ ᱡᱟᱹᱲᱤ ᱠᱮᱫ ᱜᱮᱭᱟ ᱱᱚᱝᱠᱟ ᱛᱤᱠᱤᱱ ᱚᱠᱛᱚ ᱦᱟᱸᱜ ᱾
ᱟᱪᱪᱷᱟ ᱾
ᱟᱫᱚ ᱱᱤᱛᱚᱜ ᱫᱚ ᱯᱷᱟᱸᱠ ᱦᱟᱛᱟᱲ ᱠᱟᱜ-ᱟᱭ᱾
ᱦᱩᱸ ᱾ ᱟᱞᱮ ᱥᱮᱱ ᱦᱚᱸ ᱚᱱ- ᱚᱱᱠᱟᱜᱮ ᱮᱱᱟᱱ ᱛᱤᱠᱤᱱ ᱥᱟᱜᱮ ᱠᱟᱹᱴᱤᱡ ᱫᱟᱜ ᱠᱚᱭ ᱡᱟᱹᱲᱤ ᱵᱟᱲᱟ ᱠᱮᱜ-ᱟ ᱟᱹᱰᱤ ᱡᱟᱹᱥᱛᱤ ᱜᱮ, ᱟᱨ ᱱᱤᱛᱚᱝ ᱫᱚ ᱟᱵᱮᱱ ᱵᱮᱱ ᱞᱟᱹᱭ ᱠᱮᱫ ᱞᱮᱠᱟ ᱯᱷᱟᱸᱠ ᱟᱠᱟᱫ ᱜᱮᱭᱟ ᱱᱤᱛᱚᱝ ᱫᱚ ᱨᱚᱴᱮ ᱠᱚᱠᱚ ᱨᱟᱽᱜ ᱵᱟᱲᱟᱭᱮᱫᱟ ᱾ ᱨᱤᱢᱤᱞ ᱫᱚᱭ ᱨᱤᱢᱤᱞ ᱠᱟᱫᱟ ᱟᱫᱚ ᱦᱟᱸᱜ ᱧᱤᱫᱟᱹ ᱠᱚᱛᱮ ᱡᱩᱫᱤ ᱫᱟᱜ ᱠᱚ ᱦᱤᱡᱩᱜ ᱠᱷᱟᱱ ᱫᱚ᱾
ᱦᱳᱭ ᱦᱳᱭ ᱚᱱᱠᱟ ᱜᱮ ᱧᱮᱞᱚᱜ ᱠᱟᱱᱟ ᱱᱚᱛᱮ ᱦᱚᱸ᱾
ᱟᱪᱪᱷᱟ ᱾ ᱛᱟᱯᱚᱨᱮ ᱛᱟᱦᱚᱞᱮ ᱨᱚᱦᱚᱭ ᱠᱟᱹᱢᱤ ᱠᱚᱫᱚ ᱯᱮ ᱮᱦᱚᱵ ᱠᱮᱜ-ᱟ ᱥᱮ ᱟᱨᱣᱨᱤ?
ᱮᱦᱚᱵ ᱠᱟᱜ ᱜᱮᱭᱟᱞᱮ ᱱᱚᱠᱟ ᱵᱟᱹᱭ ᱛᱮᱫ,
ᱟᱪᱪᱷᱟ ᱾
ᱦᱮᱸ ᱟᱫᱚ ᱱᱚᱝᱠᱟ ᱵᱟᱹᱫᱽ ᱫᱚ ᱵᱟᱠᱤ ᱢᱮᱱᱟᱜ-ᱟ ᱦᱟᱸᱜ᱾
ᱦᱩᱸ᱾
ᱟᱫᱚ ᱢᱟᱲᱟᱝ ᱛᱮᱫᱚ ᱱᱚᱝᱠᱟ ᱡᱷᱚᱢᱚᱨ ᱥᱟᱺᱦᱤᱡ ᱮ ᱫᱟᱜ ᱡᱟᱹᱲᱤᱭᱟᱞᱮ ᱛᱟᱦᱮᱸᱫ ᱚᱱᱟᱛᱮ ᱵᱟᱹᱫᱽ ᱠᱚᱫᱚ ᱞᱮ ᱪᱩᱠᱩᱣ ᱦᱟᱛᱟᱲ ᱠᱟᱱᱟ᱾
ᱟᱪᱪᱷᱟ ᱟᱹᱰᱤ ᱱᱟᱯᱟᱭ ᱠᱟᱛᱷᱟ ᱾
ᱟᱫᱚ ᱱᱚᱝᱠᱟ ᱵᱟᱹᱫᱽ ᱜᱮ ᱵᱟᱠᱤ ᱢᱮᱱᱟᱜ-ᱟ᱾ ᱵᱟᱹᱫᱽ ᱫᱚ ᱱᱚᱝᱠᱟ ᱱᱟᱥᱮ ᱱᱟᱜ ᱫᱟᱜ ᱛᱮᱫᱚ ᱵᱟᱭ ᱜᱟᱱᱚᱜ ᱟᱥᱮ᱾
ᱚ ᱦᱳᱭ ᱦᱳᱭ ᱦᱳᱭ ᱚᱱᱟᱫᱚ ᱜᱷᱩᱴᱩ ᱧᱚᱜ ᱡᱟᱭᱜᱟ ᱛᱚ ᱱᱟᱥᱮ ᱱᱟᱜ ᱛᱮᱜᱮ ᱦᱤᱸᱡᱤᱫ ᱜᱚᱫᱚᱜ-ᱟ᱾
ᱦᱳᱭ ᱦᱳᱭ ᱦᱳᱭ ᱾ ᱟᱫᱚ ᱱᱚ-ᱚᱭ ᱠᱤᱪᱷᱩ ᱫᱤᱱ ᱢᱟᱲᱟᱝ ᱠᱷᱚᱱᱟᱜ ᱫᱚ ᱴᱷᱤᱠ ᱢᱚᱛᱚ ᱵᱟᱭ ᱡᱟᱲᱤᱮᱟ᱾ ᱚᱱᱟᱛᱮ ᱦᱟᱸᱜ ᱵᱟᱞᱮ ᱢᱟᱲᱟᱝ ᱫᱟᱲᱮ ᱦᱟᱛᱟᱲ
ᱟᱯᱮ ᱜᱮ ᱜᱚᱢᱠᱮ ᱛᱤᱱᱟ ᱡᱷᱟᱹᱞ ᱠᱮᱜ ᱟᱯᱮ ᱨᱚᱦᱚᱭ ᱠᱚ?
ᱟᱞᱮ ᱫᱚ ᱟᱹᱰᱤ ᱡᱳᱨᱥᱳᱨᱞᱮ ᱞᱟᱜᱟᱣ ᱠᱟᱱᱟ ᱚᱱᱟ ᱫᱟᱜ ᱨᱮᱜᱮ ᱟᱹᱰᱤ ᱡᱟᱹᱥᱛᱤ ᱾ ᱫᱟᱜ ᱠᱟᱱᱟ ᱠᱷᱮᱛ ᱠᱚᱦᱚᱸ ᱱᱚ-ᱚᱭ ᱫᱟᱜ ᱠᱮᱫ ᱫᱚ ᱡᱳᱨᱜᱮ ᱟᱫᱚ ᱚᱱᱟ- ᱫᱚᱢᱮ- ᱡᱳᱨ ᱨᱮ ᱞᱟᱜᱟᱣ ᱠᱟᱱᱟᱞᱮ ᱟᱢᱵᱟᱨ ᱵᱟᱢᱟᱨ ᱪᱟᱵᱟᱣ ᱠᱟᱱᱟᱞᱮ ᱨᱚᱦᱚᱭ ᱛᱮ ᱟᱨ ᱱᱤᱛᱚᱝ ᱢᱩᱱᱤᱥ ᱠᱟᱹᱢᱤ ᱠᱚᱦᱚᱸ ᱦᱚᱲ ᱠᱚ ᱵᱟᱠᱚ ᱧᱟᱢᱚᱜ ᱠᱟᱱᱟ ᱡᱚᱛᱚ ᱦᱚᱲᱟᱜ ᱫᱚ ᱠᱟᱹᱢᱤ ᱠᱚ ᱢᱤᱫ ᱞᱤᱛᱟᱹᱲ ᱠᱟᱱᱟ ᱾ ᱥᱮ ᱡᱚᱛᱚ ᱦᱚᱲᱟᱜ ᱢᱤᱫ ᱥᱟᱶᱛᱮ ᱫᱟᱜ ᱠᱟᱱᱟ, ᱟᱫᱚ ᱱᱮ ᱦᱚᱲ ᱜᱮ ᱠᱟᱹᱢᱤ ᱞᱟᱜᱟᱜ ᱠᱟᱱᱟ ᱟᱫᱚ ᱟᱹᱰᱤ ᱟᱠᱵᱟᱠᱟᱣ ᱜᱮ ᱵᱩᱡᱩᱜ ᱠᱟᱱᱟ ᱾ ᱟᱨ ᱵᱟᱝ ᱪᱟᱬ ᱞᱮᱱᱠᱷᱟᱱ ᱦᱚᱸ ᱫᱟᱜ ᱠᱚ ᱟᱸᱡᱮᱫᱚᱜ ᱠᱟᱱᱟ ᱛᱚᱞᱟ ᱠᱚᱦᱚᱸ ᱦᱟᱨᱟ ᱵᱟᱹᱲᱛᱤᱜ ᱠᱟᱱᱟ ᱾
ᱦᱳᱭ ᱦᱳᱭ ᱚᱱᱟ ᱦᱚᱸ ᱚᱠᱛᱚ ᱨᱮ ᱵᱟᱝ ᱨᱚᱦᱚᱭ ᱠᱟᱜ ᱠᱷᱟᱱ ᱚᱱᱟ ᱦᱚᱸ ᱵᱟᱹᱲᱤᱡᱚᱜ-ᱟ ᱦᱟᱸᱜ ᱾
ᱦᱮᱸ ᱦᱮᱸ᱾
ᱛᱟᱦᱚᱞᱮ ᱜᱚᱝᱠᱮ ᱟᱯᱮ ᱫᱚ ᱮᱸ ᱵᱟᱹᱭᱦᱟᱹᱲ ᱠᱚᱨᱮ ᱦᱟᱹᱠᱩ ᱠᱚᱫᱚ ᱠᱚ ᱨᱟᱠᱟᱵ ᱠᱟᱱᱟ ᱥᱮ ᱵᱟᱝ-ᱟ᱾
ᱦᱳᱭ ᱨᱟᱠᱟᱵ ᱠᱟᱱ ᱜᱮᱭᱟ ᱠᱚ ᱟᱫᱚ ᱚᱱᱠᱟ ᱱᱚᱣᱟ ᱫᱟᱜ ᱫᱚ ᱵᱟᱭ ᱟᱛᱩᱜ ᱠᱟᱱᱟ᱾
ᱟᱪᱪᱷᱟ᱾
ᱦᱩᱸ, ᱨᱟᱠᱟᱵ ᱵᱟᱲᱟᱜ ᱠᱟᱱ ᱛᱟᱦᱮᱸᱫ ᱠᱚ, ᱟᱫᱚ ᱩᱱᱟᱹᱜ ᱵᱟᱹᱭᱦᱟᱹᱲ ᱥᱮᱫ ᱫᱚ, ᱟᱣᱨᱤ ᱪᱟᱞᱟᱜ ᱦᱳᱭᱩᱼᱟ᱾
ᱦᱳᱭ - ᱦᱳᱭ᱾
ᱱᱚᱝᱠᱟᱱᱮ ᱨᱚᱦᱚᱭ ᱵᱟᱲᱟ ᱥᱩᱢᱚᱭ ᱜᱮ, ᱪᱟᱞᱟᱣ ᱦᱩᱭ ᱞᱮᱱᱟ ᱾ ᱟᱨ ᱯᱚᱨᱮ ᱛᱮᱫᱚ ᱵᱟᱝ ᱪᱟᱞᱟᱣ ᱦᱳᱭ ᱠᱟᱱᱟ᱾
ᱦᱩᱸ- ᱦᱩᱸ ᱟᱞᱮ ᱥᱮᱱ ᱫᱚ, ᱯᱩᱨᱟᱹ ᱠᱚ ᱨᱟᱠᱟᱵ ᱠᱟᱱᱟ ᱠᱚ ᱢᱟᱱᱮ ᱟᱞᱮᱭᱟᱜ ᱫᱚ ᱵᱟᱹᱭᱦᱟᱹᱲ ᱫᱟᱜ ᱫᱚ, ᱮᱠᱮᱵᱟᱨᱮ ᱜᱟᱰᱟ ᱥᱟᱞᱟᱜ ᱡᱚᱭᱮᱱ ᱦᱮᱱᱟᱜᱼ ᱟ ᱛᱚ᱾ ᱟᱫᱚ ᱟᱨ ᱰᱷᱮᱨ ᱧᱚᱜ ᱟᱹᱛᱩ ᱞᱮᱱᱠᱷᱟᱱ ᱚᱱᱟ, ᱜᱟᱰᱟ ᱨᱮᱱ ᱦᱟᱹᱠᱩ ᱠᱚ ᱩᱱᱠᱩ ᱡᱚᱛᱚ ᱵᱟᱹᱭᱦᱟᱹᱲ ᱥᱡᱜ ᱠᱚ ᱨᱟᱠᱟᱵᱟ᱾ ᱟᱫᱚ ᱩᱱ ᱜᱮᱞᱮ ᱡᱟᱞ ᱠᱚ, ᱢᱚᱥᱟᱨᱤ ᱠᱚ ᱥᱤᱭᱟᱹᱲᱟ ᱠᱚ᱾ ᱟᱰᱟᱣ ᱠᱟᱜ ᱦᱳᱭᱩᱜᱼᱟ, ᱧᱤᱫᱟᱹᱨᱮ ᱛᱟᱯᱚᱨᱮ ᱥᱮᱛᱟᱜ ᱨᱮ ᱪᱟᱞᱟᱣ ᱠᱟᱛᱮᱫ ᱟᱜᱩ ᱠᱚ ᱦᱳᱭᱩᱜᱼᱟ᱾ ᱵᱷᱟᱞᱤ - ᱵᱷᱟᱞᱤ ᱠᱚ ᱡᱷᱟᱞᱤᱭᱟ ᱟᱠᱷᱨᱤᱧ ᱦᱚᱸ ᱜᱟᱱᱚᱜ ᱦᱳᱭᱳᱜ ᱜᱮᱭᱟ, ᱟᱨ ᱤᱱᱠᱟᱹ ᱡᱚᱢ ᱵᱟᱲᱟ ᱦᱚᱸ ᱜᱟᱱᱚᱜ ᱜᱮᱭᱟ᱾
ᱚ ᱟᱪᱪᱷᱟ ᱟᱫᱚ ᱜᱚᱝᱠᱮ ᱢᱟᱱᱮ, ᱟᱰᱟᱣ ᱠᱟᱛᱮ ᱯᱮ ᱦᱤᱡᱩᱜᱼᱟ ᱥᱮ ᱪᱮᱫ?
ᱦᱮᱸ ᱟᱰᱟ ᱚᱴᱚ ᱠᱟᱜᱼᱟ ᱞᱮ, ᱟᱭᱩᱵ ᱵᱮᱲᱟ ᱫᱤᱭᱮ ᱥᱮᱛᱟᱜ ᱞᱮ ᱦᱤᱡᱩᱜᱼᱟ, ᱟᱨ ᱵᱟᱠᱷᱟᱱ ᱫᱚ ᱤᱫᱤ ᱩᱭᱤᱡ ᱜᱟᱹᱰᱤ ᱞᱮ ᱛᱤᱸᱜᱩ ᱵᱟᱲᱟᱜᱼᱟ, ᱚᱱᱟ ᱠᱚᱨᱮ ᱵᱟᱹᱦᱟᱹᱲ ᱠᱚᱨᱮ ᱩᱭᱩᱝ ᱵᱟᱲᱟ ᱛᱮᱜᱮᱠᱚ ᱡᱷᱟᱹᱞᱤ ᱠᱚᱫᱽ ᱮᱱ ᱜᱮ ᱢᱤᱜ ᱩᱛᱩ᱾ ᱩᱛᱩ ᱞᱮᱠᱟ ᱟᱜᱩ ᱠᱮᱜ ᱠᱚᱜᱮ, ᱟᱨ ᱟᱨᱚ ᱫᱚᱥᱟᱨ ᱦᱤᱞᱳᱜ ᱥᱮᱛᱟᱜ ᱨᱮ ᱪᱟᱞᱟᱣ ᱠᱟᱛᱮᱫ, ᱵᱷᱳᱨ - ᱵᱷᱳᱨ ᱛᱮ
ᱦᱮᱸ ᱟᱪᱪᱷᱟ, ᱟᱫᱚ ᱜᱚᱝᱠᱮ ᱯᱟᱥᱮᱡ ᱠᱚ ᱟᱹᱛᱠᱤᱨ ᱠᱚ᱾
ᱦᱮᱸᱻ ᱦᱚᱲ ᱫᱚᱠᱚ ᱟᱹᱛᱠᱤᱨ ᱠᱚ ᱜᱮᱭᱟ, ᱟᱫᱚ ᱪᱤᱠᱟᱹ ᱭᱟᱵᱮᱱ᱾ ᱥᱚᱵᱽ ᱥᱚᱢᱚᱭ ᱦᱚᱨᱦᱚ ᱫᱚ ᱵᱟᱝ ᱜᱟᱱᱚᱜ ᱠᱟᱱᱟ ᱥᱮ, ᱚᱸᱰᱮ ᱫᱚ ᱛᱤᱱᱟᱹᱜ ᱵᱮᱱ ᱦᱚᱨᱦᱚ ᱠᱟᱜᱼᱟ᱾ ᱦᱚᱲ ᱚᱱᱠᱟ ᱥᱩᱡᱳᱠ ᱠᱚᱠᱚ ᱧᱟᱢᱮᱫ ᱠᱷᱟᱱ ᱫᱚᱠᱚ, ᱟᱹᱛᱠᱤᱨᱮᱫ ᱠᱚᱜᱮᱭᱟ᱾
ᱟᱫᱚ ᱛᱤᱱᱟᱹᱜ ᱵᱤᱱ ᱡᱚᱢ ᱠᱚᱣᱟ? ᱠᱚᱦᱚᱸ ᱵᱟᱸ ᱦᱩᱸ- ᱦᱩᱸ᱾ ᱮᱴᱟᱜ ᱦᱚᱲ ᱠᱚᱦᱚᱸ ᱠᱚ ᱥᱟᱵ ᱠᱚᱜ ᱠᱮᱜ ᱠᱚᱜᱮᱭᱟ ᱟᱫᱚᱜ ᱠᱟᱹᱢᱤ ᱞ ᱛ
ᱦᱮᱸ ᱟᱫᱚ ᱱᱤᱝᱠᱟᱹᱧ ᱟᱸᱜ ᱠᱚ ᱟᱫᱚ᱾ ᱦᱮᱸ ᱟᱫᱚ ᱮᱴᱟᱜ ᱦᱚᱲ ᱫᱚᱠᱚ ᱪᱤᱠᱟᱹᱭᱮᱭᱟ ᱠᱚ, ᱠᱤᱪᱷᱩ ᱜᱟᱱ ᱦᱚᱲ ᱫᱚ ᱧᱮᱞᱚᱜ ᱠᱟᱱᱟ ᱚᱱᱠᱟ ᱦᱟᱠᱩ ᱥᱟᱛ ᱤᱫᱤᱭᱮᱫ ᱠᱚᱣᱟ ᱠᱚ᱾ ᱴᱷᱤᱠ ᱜᱮᱭᱟ ᱠᱤᱱᱛᱩ ᱚᱱᱟ ᱡᱟᱦᱟᱸ ᱵᱮᱱ ᱟᱰᱟᱣ ᱠᱟᱜ ᱠᱟᱱᱟ, ᱚᱱᱟ ᱦᱚᱸᱠᱚ ᱤᱫᱤ ᱛᱚᱨᱟᱭᱮᱫᱟ᱾ ᱦᱮᱸ, ᱟᱫᱚ ᱚᱱᱟ ᱫᱚ ᱟᱹᱰᱤ ᱥᱚᱢᱚᱥᱥᱟ ᱨᱮᱢ ᱯᱟᱲᱟᱜᱼᱟ, ᱵᱟᱝ ᱯᱚᱨᱮ ᱛᱮᱫᱚ ᱪᱮᱫ ᱛᱮᱢ ᱥᱟᱵ ᱠᱚᱣᱟ᱾
ᱦᱳᱭ - ᱦᱳᱭ - ᱦᱳᱭ᱾
ᱦᱩᱸ ᱦᱟᱠᱩᱢ ᱤᱫᱤᱭᱤᱫ ᱠᱚ ᱤᱫᱤ ᱠᱚᱢ ᱟᱫᱚ ᱚᱱᱟ ᱴᱨᱚᱰᱟᱝ ᱦᱚᱸᱢ ᱤᱫᱤ ᱛᱚᱨᱟᱭᱟ᱾
ᱦᱚᱭ - ᱦᱳᱭ ᱚᱱᱟ ᱫᱚ ᱟᱨ, ᱵᱟᱭ ᱴᱷᱤᱠᱚᱜ ᱠᱟᱱᱟ ᱥᱮ ᱦᱳᱭ᱾
ᱩᱱᱠᱩ ᱫᱚ ᱯᱟᱥᱮᱫ ᱪᱟᱬ ᱛᱮᱠᱚ ᱤᱫᱤᱭᱮᱫ, ᱯᱟᱪᱮᱜ ᱠᱚ ᱧᱮᱞ ᱧᱟᱢᱮᱫ ᱚᱸᱰᱮ ᱦᱟᱠᱩ ᱠᱚᱴᱟ ᱞᱮᱠᱷᱟᱱ ᱫᱚ ᱥᱚᱢᱚᱭ ᱞᱟᱜᱟᱜᱼᱟ ᱥᱮ, ᱟᱫᱚ ᱡᱩᱫᱤ ᱚᱱᱟᱻ ᱴᱨᱚᱰᱟᱝ ᱨᱮᱱ ᱢᱟᱞᱤᱠᱮ ᱦᱮᱡ ᱜᱚᱫᱚᱜᱼᱟ, ᱛᱟᱦᱞᱮ ᱛᱚᱭ ᱥᱟᱵ ᱜᱟᱫᱮᱭᱟ ᱥᱮ, ᱚᱱᱟᱛᱮ ᱴᱨᱚᱰᱟᱝ ᱥᱚᱢᱮᱛ ᱮ ᱵᱟᱜᱟᱣ ᱤᱫᱤᱭᱫᱟ᱾
ᱦᱳᱭ - ᱦᱳᱭ ᱚᱱᱮ ᱚᱝᱠᱟ ᱠᱚ ᱠᱟᱹᱢᱤ ᱭᱮᱜᱼᱟ ᱟᱫᱷᱮᱠ ᱠᱚᱫᱚ᱾
ᱟᱨ ᱱᱤᱝᱠᱟᱹ ᱧᱤᱫᱟᱹ ᱵᱮᱱ ᱟᱰᱟᱣ ᱴᱚ ᱠᱟᱜᱼᱟ, ᱚᱱᱮᱷ ᱴᱨᱚᱰᱟᱝ ᱠᱚᱨᱮ ᱰᱷᱚᱸᱲ ᱠᱚᱜᱚ ᱰᱷᱚᱸᱲ ᱵᱤᱧ ᱠᱚᱠᱚ ᱵᱚᱞᱚᱜ ᱚᱱᱟᱜ - ᱚᱱᱟ ᱟᱨᱚ ᱟᱰᱤ ᱵᱚᱛᱚᱨ ᱨᱮᱱᱟᱜ ᱠᱟᱛᱷᱟ᱾
ᱦᱳᱭ - ᱦᱳᱭ- ᱦᱳᱭ᱾
ᱟᱪᱠᱟ ᱜᱮᱵᱮᱱ ᱥᱩᱜ ᱜᱚᱫᱟ, ᱛᱤ ᱠᱚᱨᱮ ᱜᱮᱨ ᱠᱮᱫ ᱵᱮᱱᱜᱮ᱾
ᱦᱳᱭ - ᱦᱳᱭ ᱟᱨ ᱪᱤᱞᱤ ᱠᱚ ᱦᱟᱸᱜ ᱠᱚ ᱵᱚᱞᱚ ᱠᱚᱜᱼᱟ, ᱪᱮᱫ ᱞᱮᱠᱟᱱ ᱵᱤᱧ ᱠᱚ᱾
ᱦᱳᱭ - ᱦᱳᱭ, ᱦᱟᱠᱩ ᱡᱚᱢ ᱠᱚ ᱵᱚᱞᱚ ᱠᱚᱜᱼᱟ ᱥᱮ᱾ ᱚᱱᱟ ᱦᱚᱸ ᱢᱤᱫᱴᱟᱱ ᱟᱰᱤ ᱵᱮᱡᱽ ᱨᱮᱱᱟᱜ ᱠᱟᱛᱷᱟ, ᱚᱱᱟᱛᱮ ᱵᱮᱥᱴᱷᱤᱠ ᱧᱮᱞ - ᱧᱮᱞ ᱥᱟᱹᱦᱤᱡ ᱠᱟᱛᱮ ᱚᱱᱟ ᱠᱚᱫᱚ ᱥᱩᱜ ᱦᱩᱭᱩᱜᱼᱟ᱾
ᱦᱳᱭ ᱦᱳᱭ, ᱟᱞᱮ ᱦᱚᱸ ᱱᱚᱝᱠᱟ ᱟᱰᱟᱣ ᱵᱟᱲᱟ ᱞᱮᱫ ᱜᱮᱭᱟᱞᱮ ᱡᱟᱞ ᱠᱚ ᱟᱫᱚ ᱦᱟᱸᱜ ᱱᱮᱛᱟᱨ ᱫᱚ ᱵᱟᱞᱮ ᱮᱰᱟᱣᱮᱜᱼᱟ ᱡᱟᱞ ᱠᱚᱫᱚ ᱧᱤᱫᱟᱹ ᱫᱚ᱾
ᱮᱸᱻ
ᱢᱤᱫ ᱫᱷᱟᱣ ᱱᱚᱝᱠᱟ ᱟᱹᱛᱠᱤᱨ ᱞᱮᱫᱟ ᱠᱚ ᱚᱱᱟ ᱵᱚᱛᱚᱨ ᱛᱮ ᱟᱫᱚ ᱵᱟᱞᱮ ᱮᱰᱟᱣ ᱵᱟᱲᱟᱭ ᱮᱫᱟ ᱡᱟᱞ ᱠᱚᱫᱚ ᱾
ᱦᱮᱸ, ᱚᱱᱠᱟ ᱠᱚ ᱟᱹᱛᱠᱤᱨ ᱜᱮᱭᱟ ᱠᱚ ᱦᱚᱲ ᱢᱟᱠᱚ ᱵᱩᱡᱟ ᱩᱱᱤ ᱛᱤᱱᱟᱹᱜ ᱠᱚᱥᱴᱚᱮ ᱦᱟᱛᱟᱣ ᱠᱟᱜ ᱟᱭ᱾ ᱫᱟᱜ ᱨᱮ ᱵᱚᱞᱚ ᱵᱚᱞᱚ ᱛᱮᱭ ᱚᱰᱟᱣ ᱠᱟᱫᱟᱭ ᱩᱱᱟᱹᱜ ᱨᱟᱵᱟᱝ ᱨᱮ᱾
ᱦᱳᱭ ᱦᱳᱭ,
ᱟᱨ ᱱᱤᱝᱠᱟᱹ ᱡᱚᱫᱫᱤᱧ ᱟᱹᱛᱠᱤᱨ ᱜᱚᱫ ᱠᱟᱛᱟᱭᱟ ᱩᱱᱤ ᱫᱚ ᱵᱮᱥ ᱵᱟᱝ ᱦᱩᱭᱩᱜ ᱠᱟᱱᱟ᱾
ᱦᱳᱭ ᱦᱳᱭ ᱦᱳᱭ,
ᱦᱮᱸ,
ᱟᱪᱪᱷᱟ, ᱜᱚᱝᱠᱮ ᱛᱟᱦᱞᱮ ᱟᱞᱮᱥᱮᱱ ᱫᱚ ᱱᱚᱝᱠᱟ ᱤᱭᱟᱹ ᱠᱚᱫᱚ ᱢᱮᱱᱟᱜ ᱠᱚᱣᱟ ᱥᱮ ᱵᱟᱝ ᱧᱟᱢᱚᱜ ᱠᱟᱱᱟ ᱠᱚ ᱥᱮ ᱵᱟᱝ? ᱦᱟᱠᱩ ᱠᱟᱴᱠᱚᱢ ᱜᱚᱸᱜᱷᱟ
ᱦᱮᱸ ᱦᱮᱸ, ᱩᱱᱠᱩ ᱫᱚ ᱵᱟᱹᱭᱦᱟᱹᱲ ᱠᱚᱨᱮ ᱫᱚ ᱧᱮᱞᱚᱜ ᱧᱮᱞᱚᱜ ᱠᱟᱱ ᱜᱮᱭᱟ ᱠᱚ ᱥᱤ ᱥᱩᱚᱢᱚᱭ, ᱟᱲᱮ ᱞᱟᱜ ᱥᱚᱢᱚᱭ, ᱧᱟᱢᱚᱜ ᱠᱟᱱ ᱜᱮᱭᱟ ᱠᱚ ᱜᱚᱸᱜᱷᱟ ᱠᱚ᱾ ᱠᱟᱴᱠᱚᱢ ᱠᱚ ᱦᱮᱸ, ᱟᱨ ᱠᱟᱹᱴᱤᱡ ᱠᱟᱹᱴᱤᱡ ᱰᱟᱹᱰᱤ ᱠᱚ ᱦᱮᱱᱟᱜᱼᱟ ᱚᱱᱟ ᱠᱚᱨᱮ ᱫᱚᱢᱮ ᱠᱚ ᱧᱟᱢᱚᱜ ᱠᱟᱱᱟ᱾
ᱚ ᱟᱪᱪᱷᱟ ᱟᱪᱷᱟ,
ᱦᱮᱸ ᱦᱮᱸ, ᱛᱮᱦᱮᱧ ᱫᱚ ᱥᱮᱛᱟᱜ ᱵᱮᱲᱟ ᱫᱚ ᱚᱱᱟ ᱤᱭᱟᱹ ᱜᱮᱞᱮ ᱩᱛᱩ ᱠᱟᱴᱠᱚᱢ ᱜᱮᱞᱮ ᱵᱷᱟᱹᱡᱤ ᱞᱮᱫ ᱠᱚᱣᱟ ᱟᱢᱲᱟ ᱥᱟᱞᱟᱜ᱾
ᱚ ᱟᱪᱪᱷᱟ ᱟᱪᱪᱷᱟ, ᱟᱹᱰᱤ ᱥᱤᱵᱤᱞ ᱜᱮ᱾
ᱦᱮᱸ ᱮᱠᱫᱚᱢ ᱱᱚᱣᱟ ᱡᱟᱹᱯᱩᱫ ᱨᱮ ᱡᱟ ᱥᱤᱵᱤᱞ ᱜᱮ ᱵᱩᱡᱩᱜ ᱠᱟᱱᱟ ᱥᱮ ᱵᱟᱹᱫ ᱟᱲᱮ ᱨᱮ ᱫᱩᱲᱩᱵ ᱠᱟᱛᱮᱫ ᱡᱚᱢ᱾
ᱦᱮᱸ
ᱟᱨ ᱱᱟᱥᱮ ᱱᱟᱥᱮ ᱡᱷᱤᱨᱤ ᱡᱷᱤᱨᱤ ᱫᱟᱜ ᱡᱚᱨᱚᱜ ᱠᱟᱱᱟ, ᱟᱰᱤ ᱪᱮᱦᱨᱟ ᱮᱠᱫᱚᱢ᱾
ᱟᱨ ᱟᱞᱚᱵᱤᱱ ᱞᱟᱹᱭᱟ ᱜᱚᱝᱠᱮ ᱩᱞᱤ ᱫᱟᱜ ᱠᱚ ᱡᱚᱨᱚᱜ ᱠᱟᱱᱟ᱾
ᱟᱪᱪᱷᱟ ᱟᱪᱪᱷᱟ ᱦᱮᱸ ᱟᱫᱚ ᱥᱤᱵᱤᱞ ᱠᱟᱱ ᱛᱮᱞᱤᱧ ᱞᱟᱹᱭ ᱠᱮᱜᱼᱟ ᱵᱟᱠᱷᱟᱱ ᱫᱚ
ᱦᱳᱭ ᱦᱳᱭ ᱦᱳᱭ,
ᱫᱟᱜ ᱢᱟᱹᱲᱤ ᱥᱟᱞᱟᱜ ᱟᱨ ᱠᱟᱴᱠᱚᱢ ᱵᱷᱟᱹᱡᱤ ᱮᱠᱫᱚᱢ᱾
ᱦᱳᱭ ᱦᱳᱭ ᱟᱹᱰᱤ ᱡᱩᱛ ᱜᱤ ᱵᱟᱝ?
ᱦᱮᱸ
ᱦᱩᱸ,
ᱟᱨ ᱠᱷᱮᱛ ᱵᱟᱹᱫ ᱨᱮ ᱡᱚᱢ ᱥᱮ ᱟᱹᱰᱤ ᱪᱮᱨᱦᱟ ᱜᱮ ᱵᱩᱡᱩᱜ ᱠᱟᱱᱟ᱾ ᱡᱟᱦᱟᱸ ᱥᱮᱫ ᱜᱮᱵᱮᱱ ᱠᱚᱭᱚᱜ ᱠᱚᱣᱟ ᱧᱮᱞ ᱠᱚᱣᱟᱵᱮᱱ ᱟᱨᱚ ᱟᱹᱛᱷᱟᱹᱱ ᱦᱚᱲ ᱚᱱᱠᱟ ᱦᱟᱱᱟ ᱱᱟᱣᱟ ᱩᱛᱩ ᱠᱟᱛᱮᱜ ᱠᱚ ᱟᱹᱜᱩᱣᱟ ᱠᱟᱫᱟ ᱟᱫᱚ ᱩᱱᱠᱩ ᱠᱟᱹᱴᱤᱡ ᱵᱮᱱ ᱠᱷᱚᱭ ᱠᱚᱣᱟ ᱦᱟᱹᱱᱤ ᱠᱟᱴᱤᱡ ᱵᱮᱱ ᱠᱷᱚᱭᱮᱭᱟ᱾ ᱚᱱᱠᱟ ᱚᱱᱠᱟᱛᱮ ᱟᱹᱰᱤ ᱪᱮᱦᱨᱟ ᱵᱟᱨᱭᱟ ᱯᱮᱭᱟ ᱩᱛᱩ ᱥᱟᱞᱟᱜ ᱫᱟᱜ ᱢᱟᱹᱲᱤ ᱧᱩ ᱟᱹᱰᱤ ᱪᱚᱨᱚᱠ ᱜᱮ ᱵᱩᱡᱩᱜ ᱠᱟᱱᱟ᱾ ᱦᱮᱸ ᱛᱟᱦᱞᱮ ᱟᱯᱮᱫᱚ ᱪᱮᱫ ᱞᱮᱠᱟ ᱟᱯᱮ ᱫᱚ ᱥᱤ ᱫᱚ ᱪᱮᱫ ᱞᱮᱠᱟ ᱴᱮᱠᱴᱟᱨ ᱠᱚᱛᱮᱯᱮ ᱥᱤᱭ ᱫᱟ ᱥᱮ ᱮᱢᱱᱤ? ᱱᱟᱦᱮᱞ ᱠᱚᱛᱮ ᱠᱟᱰᱟ ᱰᱟᱝᱨᱤ ᱠᱚᱛᱮ᱾
ᱟᱞᱮ ᱫᱚ ᱦᱟᱸᱜ ᱴᱮᱠᱴᱟᱨ ᱛᱮ᱾
ᱚᱻ
ᱟᱞᱮ ᱚᱱᱠᱟ ᱱᱟᱦᱮᱞ ᱠᱚᱫᱚ ᱟᱞᱮᱥᱮᱱ ᱫᱚ ᱩᱱᱟᱹᱜ ᱵᱟᱝᱠᱚ ᱵᱟᱹᱱᱩᱜ ᱜᱮᱭᱟ ᱟᱨᱠᱤ᱾
ᱟᱪᱪᱷᱟ ᱟᱪᱪᱷᱟ, ᱟᱯᱮ ᱫᱚ ᱢᱚᱱᱮ ᱦᱩᱭᱩᱜ ᱠᱟᱱᱟ ᱟᱹᱰᱤ ᱥᱮᱬᱟ ᱥᱮᱬᱟ ᱪᱟᱹᱥᱤ ᱠᱚ ᱠᱟᱱᱟᱯᱮ ᱛᱚ, ᱚᱱᱟᱛᱮ ᱞᱟᱹᱴᱩ ᱞᱟᱹᱴᱩ ᱠᱷᱮᱛ ᱛᱟᱯᱮ ᱯᱟᱪᱮᱫ?
ᱦᱳᱭ ᱦᱳᱭ ᱞᱟᱹᱴᱩ ᱞᱟᱹᱴᱩ ᱜᱮ ᱠᱷᱮᱛ ᱠᱟᱱ ᱛᱟᱞᱮᱭᱟ, ᱟᱨ ᱟᱞᱮ ᱫᱚ ᱦᱟᱸᱜ ᱵᱟᱞᱮ ᱨᱚᱦᱚᱭᱟ ᱟᱞᱮ ᱫᱚ, ᱚᱱᱠᱟ ᱠᱟᱹᱢᱤᱱ ᱠᱚᱞᱮ ᱞᱟᱜᱟᱣ ᱠᱚᱣᱟ ᱟᱞᱮ ᱫᱚ᱾
ᱚ, ᱟᱪᱪᱷᱟ ᱟᱪᱪᱷᱟ ᱟᱪᱪᱷᱟ᱾
ᱦᱩᱸ᱾
ᱟᱫᱚ ᱯᱟᱪᱷᱮ ᱟᱯᱮ ᱫᱚ ᱵᱚᱨᱫᱚᱢᱟᱱ ᱫᱤᱥᱚᱢ ᱥᱮᱫ ᱨᱮᱱ ᱠᱟᱱᱟ ᱯᱮ, ᱱᱟᱢᱟᱞ ᱥᱮᱫ ᱨᱮᱱ?
ᱦᱳᱭ ᱱᱟᱢᱟᱞ ᱜᱮ ᱞᱟᱹᱭ ᱜᱟᱱᱚᱜ-ᱟ, ᱱᱟᱢᱟᱞ ᱥᱩᱨ ᱦᱟᱸᱜ᱾
ᱟᱪᱪᱷᱟ ᱟᱪᱪᱷᱟ, ᱛᱟᱦᱞᱮ ᱟᱯᱮ ᱫᱚ ᱮᱸ ᱟᱞᱮ ᱚᱱᱟ ᱠᱚ ᱱᱚᱣᱟ ᱠᱚᱨᱮ ᱦᱚᱸ ᱫᱚᱢᱮ ᱠᱚ ᱪᱟᱞᱟᱜ-ᱟ ᱟᱯᱮ ᱚᱱᱛᱮ ᱠᱟᱹᱢᱤ ᱚᱱᱠᱟ ᱜᱮ ᱦᱚᱲᱟᱜ, ᱦᱚᱲᱟᱜ ᱡᱮᱨᱚᱠᱚᱢ ᱢᱩᱱᱤᱥ ᱠᱚ ᱠᱟᱹᱢᱤ ᱵᱟᱲᱟᱭᱟᱠᱚ᱾
ᱦᱩᱸ, ᱱᱚᱣᱟ ᱠᱚᱨᱮ ᱦᱚᱸ ᱟᱞᱮ ᱱᱚᱣᱟ ᱠᱚᱨᱮ ᱦᱚᱸ ᱦᱮᱡ ᱵᱟᱲᱟᱣ ᱠᱟᱱ ᱜᱮᱭᱟ ᱠᱚ᱾ ᱟᱞᱮᱭᱟᱜ ᱱᱚᱣᱟ ᱠᱷᱮᱛ ᱠᱚᱨᱮ ᱦᱚᱸᱠᱚ ᱠᱟᱹᱢᱤ ᱵᱟᱲᱟᱣ ᱠᱟᱜ-ᱟ᱾
ᱚ, ᱛᱟᱦᱞᱮ ᱟᱪᱪᱷᱟ ᱟᱪᱷᱟ ᱟᱪᱷᱟ, ᱟᱯᱮ ᱫᱚ ᱚᱱᱛᱮ ᱨᱮᱱ ᱵᱟᱝ?
ᱦᱳᱭ ᱦᱳᱭ ᱦᱳᱭ᱾
ᱦᱮᱸ᱾
ᱦᱩᱸ᱾
ᱟᱞᱮ ᱫᱚ ᱠᱟᱹᱴᱤᱡ ᱠᱟᱹᱴᱤᱡ ᱠᱷᱮᱛ ᱛᱟᱞᱮ ᱛᱚ, ᱟᱫᱚ ᱚᱱᱟ ᱫᱚ ᱰᱟᱝᱨᱤ ᱠᱟᱰᱟ ᱛᱮᱜᱮ᱾
ᱚ ᱟᱪᱪᱷᱟ ᱟᱪᱪᱷᱟ, ᱟᱯᱮ ᱥᱮᱫ ᱫᱚ ᱱᱚᱝᱠᱟᱱ ᱴᱮᱠᱴᱟᱨ ᱠᱚᱫᱚ ᱵᱟᱝ ᱥᱮ ᱪᱮᱫ?
ᱦᱮᱱᱟᱜ ᱫᱚ ᱦᱮᱱᱟᱜ ᱜᱮᱭᱟ ᱟᱫᱚ ᱱᱚᱣᱟ ᱫᱚ ᱡᱟᱦᱟᱸ- ᱡᱟᱦᱟᱸᱭᱟᱜ ᱫᱚ ᱠᱟᱹᱴᱤᱡ ᱞᱟᱹᱴᱩ ᱧᱚᱜ ᱠᱷᱮᱛ ᱠᱚᱛᱟᱭ᱾ ᱩᱱᱠᱩ ᱜᱮ ᱚᱱᱟ ᱴᱮᱠᱴᱟᱨ ᱠᱚᱫᱚ ᱠᱚ ᱞᱟᱜᱟᱣᱮᱜ-ᱟ ᱟᱞᱮᱢᱟ ᱠᱟᱹᱴᱤᱡ ᱠᱟᱹᱴᱤᱡ ᱠᱷᱮᱛ ᱩᱱᱟᱹᱜ ᱞᱟᱹᱴᱩ ᱪᱟᱹᱥᱤ ᱦᱚᱸ ᱵᱟᱝ ᱚᱱᱟᱛᱮ᱾ ᱫᱟᱜ ᱤᱫᱤ ᱞᱮᱠᱷᱟᱱᱮ ᱯᱟᱲᱟᱜ ᱦᱚᱨᱟᱭᱟᱞᱮ ᱟᱨ ᱱᱤᱛᱳᱝ ᱡᱟᱹᱥᱛᱤ ᱫᱟᱜ ᱞᱮᱠᱷᱟᱱ ᱫᱚ ᱟᱫᱚ ᱚᱱᱟ ᱟᱞᱜᱟ ᱛᱮᱜᱮ ᱦᱩᱭ ᱜᱚᱫᱚᱜ-ᱟ᱾
ᱟᱪᱪᱷᱟ, ᱛᱚᱵᱮ ᱜᱚᱝᱠᱮ ᱟᱵᱤᱱ ᱫᱚ ᱥᱤᱭᱳᱜ ᱠᱚᱫᱚ ᱵᱤᱱ ᱵᱟᱲᱟᱭᱟ ᱥᱮ ᱵᱟᱝ?
ᱦᱮᱸ ᱦᱮᱸ ᱢᱮᱱᱠᱮᱜ-ᱟᱞᱤᱧ ᱥᱮ ᱥᱤᱭᱳᱜ ᱥᱤᱭᱳᱜ ᱛᱮᱜᱮ ᱠᱟᱴᱠᱚᱢ ᱠᱚᱞᱤᱧ ᱧᱟᱢ ᱠᱮᱫ ᱠᱚᱣᱟ, ᱨᱚᱠᱚᱡ ᱠᱚ, ᱜᱚᱸᱜᱷᱟ ᱠᱚ᱾ ᱥᱤᱭᱳᱜ ᱫᱚ ᱥᱤᱭᱳᱜ ᱫᱚ ᱵᱷᱟᱜᱤ ᱜᱮᱞᱤᱧ ᱵᱟᱲᱟᱭᱟ᱾ ᱦᱮᱸ ᱡᱚᱛᱚ ᱥᱮᱫ ᱛᱮᱞᱤᱧ ᱥᱤ ᱫᱟᱲᱮᱭᱟᱜ-ᱟ᱾
ᱱᱮ ᱟᱵᱤᱱ ᱜᱮᱵᱤᱱ ᱥᱤᱭᱟ ᱥᱮ ᱪᱮᱫ?
ᱦᱮᱸ ᱦᱮᱸ ᱟᱞᱤᱧ ᱜᱮ ᱱᱤᱛᱳᱝ ᱫᱚ ᱟᱞᱤᱧ ᱜᱮᱞᱤᱧ ᱥᱤᱭᱮᱜ-ᱟ ᱵᱟᱵᱟ ᱦᱚᱸ ᱵᱚᱭᱮᱥ ᱧᱚᱜ ᱠᱟᱱᱟ ᱛᱚ, ᱟᱫᱚ ᱛᱤᱱᱟᱹᱜ ᱵᱮᱱ ᱠᱷᱟᱴᱟᱣᱮᱭᱟ ᱩᱱᱤ ᱫᱚ, ᱮᱱᱠᱷᱟᱱ ᱱᱮ ᱦᱚᱲᱜᱮ ᱥᱤ, ᱱᱮ ᱦᱚᱲᱜᱮ ᱥᱤ ᱦᱩᱭᱩᱜ ᱠᱟᱱᱟ᱾ ᱦᱟᱲᱟᱢ ᱦᱚᱲ ᱫᱚ ᱠᱟᱹᱴᱤᱡ ᱢᱟᱱᱮ ᱜᱚᱲᱚ ᱵᱟᱲᱟᱣᱟᱞᱤᱧ ᱠᱟᱱᱟ, ᱟᱲᱮ ᱠᱚᱭ ᱞᱟᱜ ᱵᱟᱲᱟᱭᱮᱫᱟ ᱚᱱᱟ
ᱦᱳᱭ ᱦᱳᱭ ᱚᱱᱟ ᱠᱚᱦᱚᱸ ᱥᱮᱬᱟ ᱠᱟᱜ ᱦᱩᱭᱩᱜ-ᱟ ᱥᱮ᱾
ᱦᱳᱭ ᱦᱳᱭ ᱱᱮ ᱦᱚᱲ ᱜᱮᱛᱚ ᱱᱤᱛᱳᱝ ᱫᱚ ᱥᱤ ᱞᱟᱜᱟᱜ-ᱟ ᱥᱮ ᱚᱱᱟ ᱠᱚᱫᱚ᱾
ᱦᱩᱸ᱾ ᱵᱟᱝ ᱥᱤᱭᱳᱜ ᱛᱮᱦᱚᱸ ᱡᱟᱞᱟ᱾
ᱦᱮᱸ ᱵᱟᱝ ᱥᱤᱭᱳᱜ ᱛᱮᱠᱷᱟᱱ ᱪᱮᱫ ᱵᱮᱱ ᱨᱚᱦᱚᱭᱟ, ᱪᱮᱫ ᱵᱤᱱ ᱡᱚᱢᱟ, ᱚᱱᱟ ᱡᱚᱢ ᱜᱮᱛᱚ ᱟᱵᱚ ᱫᱚ ᱵᱷᱚᱨᱥᱟ ᱫᱚ ᱟᱞᱮ ᱛᱮ ᱫᱚ ᱚᱱᱠᱟᱱ ᱫᱚ ᱮᱴᱟᱜ ᱠᱟᱹᱢᱤ ᱠᱚᱫᱚ ᱵᱟᱹᱱᱩᱜ-ᱟ ᱮᱠᱮᱱ ᱪᱟᱥ ᱠᱟᱛᱮᱫ ᱡᱚᱢ ᱜᱮ᱾
ᱦᱳᱭ᱾
ᱦᱩᱸ᱾
ᱛᱟᱦᱞᱮ ᱜᱚᱝᱠᱮ ᱟᱨ ᱡᱟᱸᱦᱟᱱᱟᱜ ᱵᱤᱱ ᱡᱟᱸᱦᱟᱱᱟᱜ ᱵᱤᱱ ᱞᱟᱹᱭᱟ? ᱟᱞᱟᱝᱟᱜ ᱚᱠᱛᱚ ᱦᱚᱸ ᱦᱮᱡ ᱥᱮᱴᱮᱨᱚᱜ ᱠᱟᱱᱟ᱾
ᱦᱳᱭ ᱦᱳᱭ᱾
ᱟᱫᱚ ᱱᱚᱝᱠᱟ ᱢᱟᱱᱮ ᱦᱩᱲᱩ ᱥᱟᱶ ᱥᱟᱶᱛᱮ ᱟᱨᱚ ᱪᱮᱫ ᱠᱚ ᱚᱱᱠᱟᱱᱟᱜ? ᱫᱚᱯᱮ ᱪᱟᱥ ᱜᱮᱭᱟ ᱚᱱᱠᱟ ᱥᱚᱵᱽᱡᱤ ᱠᱚ?
ᱦᱮᱸ ᱪᱟᱥ ᱜᱮᱭᱟᱞᱮ ᱟᱫᱚ ᱚᱱᱟᱴᱟᱜ ᱫᱚ ᱱᱤᱭᱟᱹᱴᱟᱜ ᱠᱚᱞ ᱞᱤᱧ ᱞᱟᱹᱭᱟᱵᱤᱱᱟ ᱥᱮ ᱟᱨ ᱢᱤᱫ ᱫᱷᱟᱣ ᱵᱤᱱ ᱠᱚᱞᱟ?
ᱦᱟᱭ ᱦᱳᱭ ᱠᱟᱹᱴᱤᱡ ᱞᱟᱹᱭ ᱞᱮᱠᱷᱟᱱ ᱢᱚᱸᱡᱽ ᱠᱚᱜᱼᱟ
ᱦᱮᱸ ᱦᱮᱸ ᱚᱱᱟ ᱵᱚᱫᱚᱞ ᱛᱮᱫᱚ ᱟᱞᱮ ᱫᱚ ᱚᱲᱟᱜ ᱡᱚᱢ ᱞᱮᱠᱟ ᱫᱚ ᱚᱱᱮ ᱟᱹᱞᱩ ᱵᱤᱞᱟᱛᱤ ᱯᱮᱸᱭᱟᱡ ᱜᱟᱰᱟ ᱫᱷᱟᱨᱮ ᱫᱷᱟᱨᱮ ᱛᱮᱞᱮ ᱨᱚᱦᱚᱭ ᱠᱟᱜᱼᱟ ᱟᱨ ᱮᱢᱱᱤ ᱛᱩᱲᱤ ᱠᱚ ᱡᱚᱱᱰᱨᱟ ᱠᱚ ᱤᱱᱟᱹ ᱠᱚᱜᱮ ᱟᱨ ᱡᱟᱹᱥᱛᱤ ᱫᱚ ᱪᱮᱫ ᱦᱚᱸ ᱵᱟᱹᱱᱩᱜᱼᱟ ᱾ ᱦᱮᱸ
ᱟᱨ ᱚᱱᱟ ᱠᱚᱜᱮ ᱵᱟᱝ ᱥᱮ ᱪᱮᱫ?
ᱦᱳᱭ ᱦᱳᱭ ᱦᱳᱭ ᱚᱱᱟ ᱠᱚᱜᱮ ᱟᱯᱮ ᱫᱚ ᱵᱟᱝ ᱥᱟ ᱢᱟᱥ ᱥᱟᱨᱟ ᱵᱚᱪᱷᱚᱨ ᱦᱩᱲᱩ ᱜᱮᱯᱮ ᱪᱟᱥ ᱜᱮᱭᱟ ᱵᱟᱝ?
ᱦᱳᱭ ᱦᱳᱭ ᱦᱳᱭ ᱟᱞᱮ ᱥᱮᱱ ᱫᱚ ᱫᱚᱢᱮ ᱦᱩᱲᱩ